ᱡᱚᱦᱟᱨ ᱜᱮ, ᱦᱮᱸ ᱡᱚᱦᱟᱨ ᱜᱮ᱾
ᱦᱮᱸ ᱡᱚᱦᱟᱨ ᱜᱮ ᱫᱫᱟ᱾
ᱦᱩᱸ, ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱦᱚᱸᱜᱼᱚᱭ ᱚᱲᱟᱜ ᱠᱚᱨᱮ ᱜᱮ ᱮᱠᱷᱚᱱ ᱫᱚ᱾
ᱦᱩᱸ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ ᱟᱯᱮ ᱠᱚᱜᱮ ᱪᱮᱫᱠᱟ?
ᱟᱞᱮ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱞᱮᱭᱟ᱾
ᱦᱩᱸ, ᱚᱲᱟᱜ ᱠᱚᱨᱮ ᱦᱚᱸ ᱢᱚᱸᱡᱽ ᱵᱟᱲᱟ ᱜᱮ ᱮᱠᱷᱚᱱ ᱫᱚ?
ᱦᱩᱸ, ᱱᱤᱭᱟᱹ ᱜᱷᱟᱹᱲᱤᱡ ᱫᱚ ᱱᱟᱯᱟᱭ ᱜᱮ ᱥᱟᱱᱟᱢ ᱠᱚᱜᱮ᱾
ᱦᱳᱭ ᱱᱟᱯᱟᱭ ᱛᱟᱦᱮᱸ ᱞᱮᱱᱠᱷᱟᱱ ᱜᱮ᱾
ᱦᱳᱭ ᱦᱳᱭ, ᱟᱫᱚ ᱡᱚᱢ ᱵᱟᱲᱟ ᱦᱩᱭ ᱮᱱᱟ ᱥᱮ ᱵᱟᱝ ᱠᱤᱫᱩᱵ ᱠᱚᱫᱚ?
ᱮᱠᱷᱚᱱ ᱫᱚ ᱦᱟᱸᱜ ᱟᱹᱣᱨᱤ ᱦᱟᱸᱜ ᱦᱩᱭᱩᱜᱼᱟ ᱦᱟᱸᱜ, ᱱᱤᱛ ᱚᱠᱛᱚ ᱫᱚ ᱟᱫᱚ ᱱᱚᱜ-ᱚᱭ ᱚᱱᱟ ᱯᱟᱞᱮ ᱚᱱᱟ ᱞᱟᱦᱟ ᱨᱮᱜᱤᱧ ᱢᱮᱱᱫᱟ ᱢᱤᱫ ᱫᱮᱱ ᱦᱩᱸ ᱠᱚᱞ-ᱟᱜ ᱞᱟᱹᱜᱤᱫ ᱟᱫᱚ ᱦᱟᱸᱜ ᱡᱚᱢ ᱵᱟᱲᱟ ᱦᱩᱭᱩᱜᱼᱟ᱾
ᱦᱳᱭ ᱦᱳᱭ ᱟᱨ ᱜᱟᱞᱢᱟᱨᱟᱣ ᱦᱚᱸ ᱞᱟᱹᱠᱛᱤ ᱠᱟᱱ ᱜᱮᱭᱟ ᱥᱮ᱾
ᱦᱳᱭ ᱜᱟᱞᱢᱟᱨᱟᱣ, ᱵᱟᱢ ᱜᱟᱞᱢᱟᱨᱟᱣ ᱞᱮᱠᱷᱟᱱ ᱦᱚᱸ ᱱᱚᱛᱮᱱᱟᱜ ᱠᱟᱹᱢᱤ ᱦᱚᱸ ᱵᱟᱝ ᱞᱟᱦᱟᱜ ᱠᱟᱱᱟ᱾
ᱦᱩᱸ ᱦᱩᱸ ᱟᱨ ᱪᱮᱫᱠᱟ ᱢᱮᱱᱟᱜ ᱵᱚᱱᱟ ᱵᱟᱹᱱᱩᱜ ᱵᱚᱱᱟ ᱦᱩᱸ, ᱠᱷᱚᱵᱚᱨ ᱦᱟᱛᱟᱣ ᱦᱚᱸ ᱟᱹᱰᱤ ᱞᱟᱹᱠᱛᱤ ᱠᱟᱱ ᱜᱮᱭᱟ᱾
ᱦᱳᱭ ᱦᱳᱭ ᱦᱳᱭ ᱟ ᱟᱵᱮᱱ ᱫᱚᱵᱮᱱ ᱡᱚᱢ ᱵᱟᱲᱟ ᱠᱮᱫᱟ ᱥᱮ ᱵᱟᱝ?
ᱟᱹᱣᱨᱤ ᱡᱚᱢ ᱠᱚ ᱟᱹᱣᱨᱤ ᱦᱩᱭᱩᱜᱼᱟ ᱱᱚᱜᱼᱚᱭ ᱪᱚᱸᱫᱟ ᱵᱟᱲᱟ ᱦᱩᱭ ᱠᱟᱱᱟ ᱦᱟᱸᱜ᱾
ᱫᱚᱢᱮ ᱟᱭᱮᱢ ᱠᱟᱛᱮᱫ ᱜᱮᱵᱮᱱ, ᱚᱠᱛᱚ ᱦᱚᱸ ᱮᱢ ᱦᱩᱭᱩᱜ ᱠᱟᱱᱟ ᱱᱤᱛ ᱦᱚᱸ ᱮᱠᱷᱚᱱᱚ ᱟᱹᱣᱨᱤ ᱵᱮᱱ ᱤᱥᱤᱱᱟ᱾
ᱦᱳᱭ ᱟᱹᱞᱤᱧ ᱫᱚ ᱮᱠᱷᱚᱱ ᱫᱚ ᱮᱥᱠᱟᱨ ᱦᱚᱲ ᱜᱮ᱾ ᱟᱹᱞᱤᱧ ᱜᱮ ᱵᱟᱹᱞᱤᱧ ᱤᱥᱤᱱ ᱞᱮᱠᱷᱟᱡ ᱛᱚ ᱟᱨ ᱡᱚᱢ ᱵᱟᱝ ᱜᱟᱱᱚᱜᱼᱟ ᱚᱱᱟᱛᱮ ᱫᱟᱠᱟ ᱛᱮᱫ ᱤᱥᱤᱱ ᱦᱩᱭ ᱠᱟᱱᱟ, ᱟᱫᱚ ᱦᱟᱸᱜ ᱱᱚᱜᱼᱚᱭ ᱩᱛᱩ ᱦᱟᱸᱜ ᱪᱚᱸᱫᱟ ᱦᱤᱡᱩᱜ ᱞᱟᱹᱜᱤᱫ ᱦᱟᱸᱜ᱾
ᱚ, ᱦᱮᱸ ᱵᱟᱠᱷᱟᱱ ᱫᱚ ᱦᱟᱸᱜ᱾ ᱮᱥᱠᱟᱨ ᱨᱮᱫᱚ ᱛᱟᱦᱮᱸ ᱦᱚᱸ ᱛᱷᱚᱲᱟ ᱚᱥᱩᱵᱤᱫᱟ ᱦᱚᱸ ᱢᱮᱱᱟᱜ ᱜᱮᱭᱟ ᱦᱟᱸᱜ ᱛᱷᱚᱲᱟ᱾
ᱦᱳᱭ ᱦᱳᱭ᱾
ᱱᱤᱡᱮ ᱠᱟᱹᱢᱤ, ᱦᱮᱸ ᱦᱮᱸ ᱟᱞᱮ ᱫᱚ ᱤᱥᱤᱱ ᱵᱟᱲᱟ ᱫᱚ ᱦᱩᱭᱩ ᱠᱟᱱᱟ᱾ ᱱᱤᱛ ᱚᱠᱛᱚ ᱫᱚ ᱟᱫᱚ ᱦᱟᱸᱜ ᱟ ᱡᱚᱢ ᱜᱮ ᱟᱹᱣᱨᱤᱭᱟᱜ-ᱟ ᱦᱟᱸᱜ᱾ ᱜᱚᱜᱚ ᱫᱚᱠᱚ ᱡᱚᱢ ᱵᱟᱲᱟ ᱠᱮ-ᱟ ᱦᱟᱸᱜ ᱮᱠᱷᱚᱱ ᱫᱚ ᱤᱧᱜᱤᱧ ᱛᱟᱭᱚᱢ ᱟᱠᱟᱱᱟ᱾
ᱟᱪᱪᱷᱟ᱾ ᱟᱫᱚ ᱡᱟᱦᱟᱱᱟᱜ ᱠᱟᱢᱤ ᱠᱚ ᱢᱮᱱᱟᱜᱼᱟ ᱥᱮ ᱪᱮᱫ ᱥᱮ?
ᱵᱟᱝ -ᱵᱟᱝ ᱦᱟᱸᱜ ᱠᱟᱢᱤ ᱫᱚ ᱚᱱᱠᱟ ᱫᱚ ᱵᱟᱹᱱᱩᱜᱼᱟ ᱦᱟᱸᱜ ᱱᱚᱜᱱᱟ ᱞᱟᱹᱜᱤᱫ ᱜᱮ ᱟᱫᱧ ᱢᱮᱱ ᱫᱟ ᱢᱤᱫ ᱜᱷᱟᱹᱲᱤᱡ ᱦᱟᱸᱜ ᱛᱟᱦᱞᱮᱧ ᱱᱚᱛᱮ ᱚᱠᱛᱚᱧ ᱮᱢᱟᱜ ᱜᱮ ᱾ ᱟᱫᱚ ᱚᱱᱟ ᱛᱟᱭᱱᱚᱢ ᱡᱚᱢ ᱵᱟᱲᱟ ᱦᱩᱭᱩᱜᱼᱟ ᱦᱟᱸᱜ ᱟᱨ ᱫᱟᱜ ᱵᱟᱲᱟᱯᱮ ᱠᱟᱱᱟ ᱥᱮ ᱵᱟᱝ ᱟᱯᱮ ᱥᱮᱫ ᱫᱚ ᱛᱟᱦᱚᱞᱮ?
ᱫᱟᱜ ᱫᱚ ᱛᱹᱦᱮᱹᱧ ᱢᱟ ᱮᱛᱮᱜ ᱮᱠᱫᱚᱢ ᱜᱮ ᱵᱟᱭ ᱫᱟᱜ ᱞᱮᱜ ᱾ ᱟᱹᱰᱤ ᱫᱚᱢᱮ ᱜᱮᱭ ᱥᱤᱛᱳᱝ ᱠᱮᱫᱟᱭ ᱛᱮᱹᱦᱤᱧ ᱫᱚ ᱾
ᱯᱷᱟᱸᱠᱟ ᱜᱮᱭᱟ ᱾
ᱚᱱᱛᱮ ᱫᱟᱜ ᱵᱟᱲᱟ ᱞᱮᱜᱼᱟ ᱥᱮ ᱵᱟᱝ?
ᱵᱟᱝ ᱵᱟᱝ ᱟᱞᱮ ᱥᱮᱜ ᱦᱚᱸ ᱛᱮᱹᱦᱮᱹᱧ ᱫᱚ ᱦᱟᱸᱜ ᱵᱟᱭ ᱫᱟᱜ ᱟᱠᱟᱜ ᱞᱮᱭᱟ ᱦᱚᱞᱟ ᱥᱮᱱ ᱦᱟᱸᱜ ᱫᱟᱜ ᱞᱮᱜᱼᱟ ᱛᱷᱳᱲᱟ ᱾
ᱦᱳᱭ -ᱦᱳᱭ ᱦᱚᱞᱟ ᱦᱚᱸ ᱱᱚᱛᱮ ᱫᱚᱭ ᱫᱟᱜ ᱞᱮᱜ ᱜᱮᱭᱟ ᱾
ᱯᱷᱟᱸᱠᱟ ᱜᱮᱭᱟ᱾
ᱦᱚᱞᱟ ᱢᱟᱫᱷᱮᱨ ᱡᱟᱭ ᱫᱟᱜ ᱠᱮᱫᱟ ᱛᱮᱹᱦᱮᱹᱧ ᱢᱟ ᱚᱱᱟ ᱵᱟᱨ ᱫᱤᱱ ᱨᱮᱱᱟᱜ ᱜᱮ ᱢᱚᱱᱮ ᱦᱚᱭ ᱢᱤᱫ ᱫᱤᱱ ᱨᱮᱭ ᱥᱤᱛᱳᱝ ᱠᱮᱜ ᱞᱮᱠᱟ ᱛᱮᱹᱦᱮᱹᱧ ᱢᱟ ᱾
ᱦᱮᱸ ᱛᱮᱹᱦᱮᱹᱧ ᱫᱚ ᱛᱷᱳᱲᱟ ᱰᱷᱮᱹᱨ ᱧᱚᱜ ᱜᱮ ᱦᱟᱸᱜ ᱞᱚᱞᱚ ᱦᱚᱸ ᱞᱚᱞᱚ ᱧᱚᱜ ᱜᱮ ᱟᱹᱭᱠᱟᱹᱜ
ᱦᱩᱸ ᱦᱩᱸ ᱦᱩᱸ, ᱯ-ᱪᱟᱜ, ᱟᱹᱰᱤ ᱞᱚᱞᱚ ᱵᱩᱡᱷᱟᱹᱜ ᱠᱟᱱ ᱛᱟᱦᱮᱸᱱᱟ ᱾
ᱦᱳᱭ ᱾ ᱟᱫᱚ ᱦᱟᱸᱜ ᱚᱲᱟᱜ ᱠᱚᱨᱮᱱᱟᱜ ᱠᱟᱹᱢᱤ ᱠᱚ ᱢᱟᱴᱷ ᱠᱚᱨᱮᱱᱟᱜ ᱠᱟᱹᱢᱤ ᱠᱚᱫᱚ ᱦᱟᱸᱜ ᱛᱤᱱᱟᱹᱜ ᱥᱟᱺᱜᱤᱧ ᱯᱮ ᱞᱟᱦᱟᱭᱮᱜᱼᱟ?
ᱟᱹᱣᱨᱤ ᱞᱟᱦᱟ ᱦᱭᱳᱜᱼᱟ ᱚᱱᱠᱟ ᱵᱷᱟᱵᱮ ᱫᱚ ᱾ ᱱᱟᱜ ᱠᱷᱟᱱ ᱫᱚ ᱡᱟ ᱚᱠᱛᱚ ᱥᱮᱴᱮᱨᱮᱱᱟ ᱫᱤᱱᱻ ᱠᱷᱚᱱ ᱠᱚ ᱯᱟᱨᱚᱢ ᱪᱟᱞᱟᱣ ᱮᱱᱟ ᱟᱫᱚ ᱱᱤᱛᱚᱜ ᱫᱚ ᱠᱷᱮᱛ ᱵᱟᱹᱫᱽ ᱨᱮᱱᱟᱜ ᱠᱟᱹᱢᱤ ᱫᱚ ᱟᱭᱢᱟ ᱜᱮ ᱯᱟᱨᱚᱢ ᱠᱚᱜᱼᱟ ᱦᱩᱸ ᱞᱟᱦᱟ ᱦᱩᱭ ᱠᱳᱣᱟᱜ ᱢᱮᱱᱠᱷᱟᱱ, ᱯ-ᱪᱟᱜ, ᱫᱟᱜ ᱵᱟᱝ ᱠᱟᱨᱚᱱ ᱛᱮᱜᱮ ᱵᱟᱝ ᱞᱟᱦᱟ ᱟᱠᱟᱱᱟ ᱾
ᱦᱳᱭ, ᱦᱮᱸ -ᱦᱮᱸ, ᱟᱹᱰᱤ ᱵᱟᱸᱭ ᱮ ᱫᱟᱜ ᱮᱜᱼᱟ ᱥᱮ ᱜᱚᱴᱟ ᱫᱚ ᱦᱟᱸᱜ ᱵᱟᱭ ᱫᱟᱜ ᱟᱵᱚᱱ ᱠᱟᱱᱟ ᱾ ᱚᱠᱛᱚ ᱡᱟᱭᱜᱟ ᱠᱚᱨᱮ ᱫᱚ ᱟᱞᱮ ᱦᱚᱸ ᱚᱱᱠᱟᱜᱮ ᱦᱟᱸᱜ ᱫᱚᱢᱮᱞᱮ ᱛᱟᱭᱚᱢ ᱵᱟᱲᱟᱣ ᱠᱟᱱᱟ ᱱᱤᱭᱟᱹ ᱚᱠᱛᱚ ᱫᱚ ᱦᱟᱸᱜ ᱾
ᱪᱷᱟᱭ, ᱟᱫᱚ ᱦᱟᱸᱜ ᱛᱤᱱᱟᱹᱜ ᱜᱟᱡ ᱠᱟᱹᱢᱤ ᱜᱮ ᱥᱟᱹᱛ ᱯᱮ?
ᱦᱮᱸ ᱢᱟ ᱞᱟᱹᱭ ᱛᱟᱞᱟᱝ ᱢᱮ ᱦᱟᱸᱜ ᱟᱨ ᱢᱤᱫᱷᱟᱣ ᱵᱟᱹᱧ ᱟᱸᱡᱚᱢ ᱴᱷᱤᱠ ᱠᱟᱜ-ᱟ ᱾
ᱠᱟᱹᱢᱤ ᱛᱤᱱᱟᱹᱜ ᱜᱟᱡ ᱯᱮ ᱥᱟᱹᱛ ᱠᱮᱜᱼᱟ ᱱᱚᱛᱮ ᱠᱷᱮᱛ ᱵᱟᱹᱫᱽ ᱠᱚᱨᱮᱱᱟᱜ ᱵᱚᱞᱮ ᱨᱚᱦᱚᱭ ᱠᱩ?
ᱮᱠᱷᱚᱱ ᱫᱚ ᱦᱟᱸᱜ ᱟᱞᱮᱥᱮᱫ ᱫᱚ ᱱᱤᱭᱟᱹ ᱚᱠᱛᱚ ᱫᱚ ᱦᱟᱸᱜ ᱩᱱᱟᱹᱜ ᱟᱹᱣᱨᱤ ᱞᱮ ᱤᱭᱟᱹ ᱟᱞᱮ ᱾ ᱱᱚᱜᱼᱚᱭ ᱥᱤ ᱵᱟᱲᱟ ᱠᱚ ᱦᱩᱭᱩᱜ ᱠᱟᱱᱟ ᱠᱷᱮᱛ ᱨᱮ ᱫᱟᱜ ᱵᱟᱭ ᱛᱤᱺᱜᱩᱱ ᱠᱟᱱᱟ ᱠᱷᱮᱛ ᱫᱮᱛ ᱠᱚᱨᱮ ᱫᱚ ᱾ ᱚᱱᱠᱟ ᱫᱚ ᱵᱟᱭ ᱫᱟᱜ ᱟᱞᱮ ᱠᱟᱱᱟ ᱠᱮᱱᱮᱞ ᱫᱟᱜ ᱵᱷᱚᱨᱥᱟ ᱜᱤ ᱾ ᱥᱮᱨᱢᱟ ᱫᱟᱜ ᱢᱟ ᱦᱟᱸᱜ ᱱᱚᱜ ᱱᱚᱝᱠᱟ ᱮᱰᱚᱢ ᱵᱟᱭ ᱫᱟᱜ ᱮᱜ ᱠᱟᱱᱟ ᱚᱠᱛᱚ ᱨᱮᱢᱟ ᱟᱫᱚ ᱾
ᱦᱮᱸ- ᱦᱮᱸ ᱾
ᱚᱠᱛᱚ ᱦᱚᱸ ᱯᱟᱨᱚᱢᱚᱜ ᱠᱟᱱᱟ ᱾ ᱱᱤᱭᱟᱹ ᱚᱠᱛᱚ ᱨᱮ ᱦᱟᱸᱜ ᱟᱨ ᱟᱞᱮ ᱜᱮᱞᱮ ᱛᱟᱭᱚᱢ ᱠᱟᱱᱟ ᱟᱞᱮᱭᱟᱜ ᱱᱚᱛᱮ ᱡᱟᱦᱟᱸᱴᱟᱜ ᱠᱷᱮᱛ ᱦᱮᱱᱟᱜ ᱟᱠᱟᱫᱟ ᱟᱞᱮ ᱥᱮᱱᱟᱜ ᱾ ᱟᱨ ᱦᱟᱱᱼ ᱼᱛᱮ ᱡᱟᱦᱟᱸ ᱫᱤᱠᱩ ᱯᱩᱥᱤ ᱠᱚᱠᱚ ᱪᱟᱥᱟ ᱚᱱᱛᱮ ᱦᱟᱸᱜ ᱢᱟ ᱩᱱᱠᱩ ᱢᱟ ᱟᱸ ᱡᱟᱦᱟᱸ ᱢᱤᱱᱤ ᱠᱚ ᱵᱟᱹᱭᱥᱟᱹᱣᱮᱫ ᱠᱷᱟᱱ ᱦᱟᱸᱜ ᱫᱟᱜ ᱯᱟᱢᱯ ᱡᱟᱦᱟᱸ ᱠᱚ ᱢᱮᱛᱟᱜ ᱠᱟᱱ ᱫᱚ
ᱟᱪᱷᱟ ᱟᱪᱪᱷᱟ, ᱾
ᱟᱫᱚ ᱚᱱᱟ ᱠᱚᱛᱮ ᱦᱟᱸᱜ ᱩᱱᱠᱩ ᱢᱟᱠᱚ ᱪᱟᱥ ᱵᱟᱲᱟᱭᱮᱜ ᱠᱟᱱ ᱦᱟᱸᱜ ᱾
ᱦᱮᱸᱦ ᱟᱨ ᱟᱛᱩ ᱠᱚᱨᱮᱱ ᱫᱚ ᱠᱟᱹᱢᱤ ᱠᱚ ᱛᱤᱱᱟᱹᱜ ᱠᱚ ᱞᱟᱦᱟ ᱟᱠᱟᱫᱟ ᱥᱮ? ᱟᱹᱣᱨᱤᱭᱟᱠᱚᱣᱟ ᱟᱯᱮ ᱞᱮᱠᱟ ᱜᱮ ᱩᱱᱠᱩ ᱾
ᱟᱞᱮ ᱞᱮᱠᱟᱜᱮ ᱦᱟᱸᱜ ᱡᱚᱛᱚ ᱜᱮ ᱟᱞᱮᱭᱟᱜ ᱠᱷᱮᱛ ᱠᱚᱨᱮ ᱫᱚ ᱵᱚᱞᱮ ᱟᱞᱮ ᱢᱟᱴᱷ ᱡᱟᱦᱟᱸ ᱢᱮᱱᱟᱜ ᱠᱟᱜ ᱠᱷᱮᱛ ᱟᱫᱚ ᱚᱱᱟᱜ ᱚᱱᱟ ᱤᱭᱟᱹ ᱠᱚᱨᱮ ᱫᱚ ᱡᱚᱛᱚ ᱦᱚᱲᱜ ᱜᱮ ᱱᱚᱝᱠᱟ ᱜᱮ ᱫᱟᱜ ᱫᱚ ᱫᱚᱢᱮ ᱜᱮ ᱟᱠᱟᱞ ᱜᱮᱭᱟ ᱦᱟᱸᱜ ᱟᱞᱮ ᱥᱮᱱ ᱫᱚ᱾
ᱟᱠᱟᱞ ᱜᱮᱭᱟ ᱵᱟᱝ? ᱟᱨ ᱠᱷᱮᱛ ᱠᱟᱹᱢᱤ ᱠᱚᱫᱚ ᱪᱟᱥᱵᱟᱥ ᱠᱚᱫᱚ ᱫᱟᱜ ᱵᱟᱝᱠᱷᱟᱱ ᱫᱚ ᱪᱮᱠᱟᱛᱮ ᱜᱟᱱᱚᱜᱼᱟ᱾
ᱦᱩᱸ ᱦᱩᱸ ᱞᱟᱹᱠᱛᱤ ᱠᱟᱱ ᱜᱮᱭᱟ ᱫᱟᱜ ᱫᱚ ᱦᱟᱸᱜ ᱱᱤᱭᱟᱹ ᱚᱠᱛᱚ ᱫᱚ ᱾
ᱟᱨ ᱱᱚᱜᱼᱚᱭ ᱫᱟᱜ ᱫᱟᱭ ᱟᱨᱚ ᱫᱚᱢᱮ ᱥᱤᱛᱩᱝ ᱮᱫᱟ ᱛᱤᱦᱤᱧ ᱮᱢᱚᱱᱮ ᱥᱤᱛᱩᱝ ᱠᱮᱫᱟ ᱢᱚᱱᱮ ᱦᱩᱭᱩᱜ ᱠᱟᱱᱟ ᱦᱟᱱᱮ ᱫᱷᱚᱨᱚᱱ ᱫᱤᱱ ᱞᱮᱠᱟ ᱵᱩᱡᱽ ᱮᱱᱟ ᱾
ᱦᱳᱭ ᱛᱮᱦᱮᱧ ᱫᱚ ᱡᱟᱹᱥᱛᱤ ᱧᱚᱜ ᱜᱮ ᱦᱟᱸᱜ ᱞᱚᱞᱚ ᱫᱚ ᱟᱹᱭᱠᱟᱹᱣ ᱠᱟᱱ ᱜᱮᱭᱟ ᱾
ᱦᱮᱸ ᱮᱠᱫᱚᱢ ᱦᱚᱲ ᱠᱚ ᱡᱟᱠᱚ ᱵᱩᱡᱽ ᱠᱮᱫᱟ ᱢᱚᱱᱮ ᱦᱩᱭᱩᱜ ᱠᱟᱱᱟ ᱮᱠᱫᱚᱢ ᱥᱟᱹᱨᱫᱤ ᱥᱤᱛᱩᱝ ᱫᱤᱱ ᱠᱟᱱ ᱞᱮᱠᱟ ᱾
ᱦᱳᱭ ᱦᱳᱭ᱾
ᱟᱫᱚ ᱠᱷᱮᱛ ᱠᱚᱦᱚᱸ ᱦᱚᱞᱟ ᱢᱟᱫᱷᱮᱨ ᱫᱟᱜ ᱛᱮ ᱡᱟ ᱯᱮᱨᱮᱡ ᱞᱮᱱᱟ ᱚᱱᱟ ᱠᱚᱦᱚᱸ ᱦᱮᱸ ᱚᱣᱟᱨ ᱪᱟᱵᱟ ᱠᱮᱫ ᱞᱮᱠᱟᱭ
ᱟᱫᱚ ᱫᱟᱜ ᱵᱟᱢ ᱛᱤᱸᱜᱩ ᱞᱮᱠᱷᱟᱱ ᱦᱚᱸ ᱟᱫᱚ ᱥᱤᱭᱚᱜ ᱠᱚᱦᱚᱸ ᱵᱟᱝ ᱡᱩᱛᱩᱜ ᱠᱟᱱᱟ ᱦᱟᱸᱜ ᱾
ᱦᱮᱸ ᱵᱟᱝ ᱡᱩᱛᱩᱜ ᱠᱟᱱᱟ᱾
ᱟᱫᱚ ᱟᱯᱮ ᱥᱮᱫ ᱚᱱᱟ ᱠᱚᱨᱮ ᱫᱚ ᱦᱟᱸᱜ ᱴᱟᱠᱴᱟᱨ ᱛᱮᱥᱮ ᱱᱟᱦᱮᱞ ᱠᱚᱨᱮ ᱜᱮᱯᱮ ᱦᱜ ᱯᱮ ᱠᱟᱹᱢᱤ ᱫᱚᱯᱮ ᱡᱟᱹᱨᱤᱭᱟᱜᱼᱟ ᱵᱚᱞᱮ?
ᱳᱭ ᱡᱟᱨ ᱡᱮᱢᱚᱱ ᱢᱮᱱᱟᱜ ᱠᱚᱜᱮᱭᱟ᱾ ᱢᱮᱱᱮ ᱠᱟᱹᱡ ᱦᱚᱲ ᱫᱚ ᱱᱟᱦᱮᱞ ᱠᱚᱛᱮ ᱦᱚᱸᱠᱚ ᱥᱤᱭᱮᱫ ᱠᱟᱱ ᱜᱮᱭᱟ ᱟᱨ ᱡᱟᱭ ᱚᱠᱛᱚ ᱠᱚ ᱚᱱᱠᱟ ᱵᱟᱝᱠᱚ ᱧᱟᱢ ᱮᱟ ᱵᱟᱦᱨᱮ ᱠᱚᱨᱮ ᱠᱚ ᱠᱟᱹᱢᱤᱭᱟ᱾ ᱯᱩᱭᱥᱟᱹ ᱠᱚ ᱢᱮᱱᱟᱜ ᱠᱷᱟᱱ ᱫᱚ ᱴᱨᱟᱠᱴᱟᱨ ᱠᱚᱛᱮ ᱜᱮ ᱥᱩᱵᱤᱫᱟ ᱦᱩᱭᱩᱜ ᱠᱟᱱ ᱛᱟᱠᱚᱣᱟ᱾ ᱚᱠᱛᱚ ᱦᱚᱸ ᱵᱟᱧᱪᱟᱜ ᱠᱟᱱᱟ᱾
ᱦᱳᱭ ᱦᱳᱭ ᱟᱨ ᱱᱤᱭᱟᱹ ᱦᱮᱸ ᱠᱟᱹᱣᱰᱤ ᱦᱚᱸ ᱫᱚᱢᱮ ᱠᱚ ᱦᱟᱛᱟᱣᱮᱫᱼᱟ ᱛᱤᱦᱤᱧ ᱜᱟᱯᱟ ᱫᱚ ᱦᱟᱸᱜ᱾
ᱦᱩᱸᱻ
ᱡᱚᱛᱚ ᱡᱤᱱᱤᱥ ᱨᱮᱱᱟᱜ ᱜᱮᱛᱚ ᱦᱟᱸᱜ ᱵᱮᱥᱤ ᱠᱟᱱᱟ ᱦᱟᱜ ᱠᱟᱹᱣᱰᱤ ᱫᱚ ᱡᱚᱛᱚ ᱡᱟᱭᱜᱟ ᱨᱮᱜᱮ ᱡᱟᱹᱥᱛᱤ ᱜᱮ ᱞᱟᱜᱟᱜ ᱠᱟᱱᱟ᱾
ᱡᱟᱹᱥᱛᱤ ᱜᱮ
ᱦᱳᱭ ᱟᱫᱚ ᱱᱚᱣᱟ ᱴᱨᱟᱠᱴᱟᱨ ᱠᱚ ᱠᱟᱹᱢᱤ ᱠᱚᱨᱮᱦᱚᱸ ᱚᱱᱠᱟ ᱜᱮ᱾
ᱟᱫᱚ ᱛᱮᱦᱤᱧ ᱜᱟᱯᱟ ᱫᱚ ᱡᱟᱦᱟᱭ ᱦᱚᱭᱛᱳ ᱫᱤᱠᱩ ᱠᱚ ᱴᱨᱟᱠᱴᱟᱨ ᱠᱚᱠᱚ ᱟᱹᱜᱩᱭᱮᱜᱼᱟ᱾ ᱩᱱᱠᱩ ᱦᱩᱠᱚ ᱧᱮᱞᱫᱟ ᱡᱮ ᱛᱤᱦᱤᱧ ᱜᱟᱯᱟ ᱟᱹᱛᱩᱳ ᱠᱚᱨᱮ ᱦᱚᱸ ᱦᱚᱲ ᱠᱚ ᱩᱱᱟᱹᱜ ᱢᱟᱱᱮ ᱱᱟᱦᱮᱞ ᱠᱚ ᱵᱟᱝ ᱠᱚ ᱫᱚᱦᱚᱭ ᱫᱟ ᱜᱟᱹᱭ ᱰᱟᱝᱨᱟ ᱠᱚᱦᱚᱸ ᱦᱮᱸ᱾ ᱟᱫᱚ ᱚᱱᱟ ᱛᱮᱦᱤᱧ ᱫᱚ ᱵᱟᱫᱽᱫᱷᱚᱛᱟ ᱢᱩᱞᱚᱠ ᱟᱨ ᱪᱮᱫ ᱠᱚ ᱪᱮᱠᱟᱭᱟ ᱢᱟᱱᱮ ᱴᱨᱟᱠᱴᱟᱨ ᱛᱮ ᱥᱤ ᱞᱟᱜᱟᱣ ᱠᱩ ᱠᱟᱱᱟ᱾ ᱱᱚᱝᱠᱟ ᱵᱩᱡᱽ ᱠᱟᱛᱮᱜ ᱩᱱᱠᱩ ᱦᱚᱸ ᱠᱟᱹᱣᱰᱤ ᱠᱚᱠᱚ ᱰᱷᱮᱨ ᱠᱟᱜ ᱠᱟᱱᱟ᱾
ᱦᱳᱭ, ᱦᱳᱭ, ᱦᱳᱭ᱾ ᱟᱫᱚ ᱦᱟᱸᱜ ᱟᱵᱮᱱ ᱫᱚ ᱦᱟᱸᱜ ᱵᱚᱞ ᱠᱚᱫᱚ ᱵᱮᱱ ᱠᱷᱮᱞᱳᱜ ᱜᱮᱭᱟ ᱥᱮ ᱵᱟᱵᱮᱱ ᱠᱷᱮᱞᱳᱜ ᱜᱮᱭᱟ ᱦᱟᱸᱜ?
ᱦᱳᱭ ᱡᱟᱜᱮ ᱠᱷᱮᱞ ᱦᱩᱭᱩᱜ ᱜᱮᱭᱟ ᱚᱱᱠᱟ ᱢᱟᱱᱮ ᱦᱚᱲᱢᱚ ᱠᱚ ᱡᱟᱜᱮ ᱴᱷᱤᱠ ᱴᱷᱟᱠ ᱫᱚᱦᱚ ᱞᱟᱹᱜᱤᱫ᱾
ᱦᱳᱭ ᱦᱮᱸ ᱫᱚᱨᱠᱟᱨ ᱠᱟᱱ ᱜᱮᱭᱟ ᱦᱚᱲᱢᱚ ᱛᱷᱚᱲᱟ ᱡᱩᱛ ᱵᱟᱝ ᱛᱟᱦᱮᱸ ᱞᱮᱱᱠᱷᱟᱱ ᱦᱚᱸ ᱵᱟᱝ
ᱦᱩᱸ, ᱦᱩᱸ, ᱦᱩᱸ᱾ ᱟᱫᱚ ᱮᱠᱫᱚᱢ ᱚᱲᱟᱜ ᱨᱮᱜᱮᱢ ᱛᱟᱦᱮᱸ ᱞᱮᱱᱠᱷᱟᱱ ᱡᱚᱢ ᱧᱩ ᱟᱨ ᱠᱟᱹᱢᱤ ᱚᱱᱠᱟ ᱠᱟᱛᱮᱫ ᱦᱚᱸ ᱦᱚᱲᱢᱚ ᱫᱚ ᱮᱠᱫᱚᱢ ᱵᱮᱥ ᱦᱚᱸ ᱵᱟᱝ ᱵᱩᱡᱟᱹᱜᱼᱟ ᱦᱩᱸ ᱟᱨ ᱰᱷᱤᱞᱟᱹᱣ ᱰᱷᱤᱞᱟᱹᱣ ᱵᱩᱡᱩᱜᱼᱟ ᱮᱠᱫᱚᱢ ᱚᱱᱟᱛᱮ ᱢᱤᱫ ᱵᱟᱨ ᱫᱤᱱ ᱫᱚ ᱠᱷᱮᱞ ᱪᱟᱞᱟᱜ ᱦᱩᱭᱩᱜ ᱜᱮᱭᱟ ᱵᱮᱭᱟᱢ ᱠᱚ ᱠᱚᱨᱟᱣ ᱵᱟᱲᱟ ᱦᱩᱭᱩᱜ ᱜᱮᱭᱟ ᱡᱟᱜᱮ ᱢᱟᱱᱮᱼᱼ ᱦᱚᱲᱢᱚ ᱱᱟᱯᱟᱭ ᱧᱚᱜ ᱵᱩᱡᱷᱟᱹᱜ ᱞᱮᱠᱟ᱾
ᱦᱳᱭ ᱦᱳᱭ ᱟᱫᱚ ᱦᱟᱸᱜ ᱱᱤᱭᱟᱹ ᱚᱠᱛᱚ ᱫᱚ ᱦᱟᱸᱜ ᱢᱟᱦᱟᱸ ᱫᱚᱢᱮ ᱠᱚᱼᱼ ᱯᱮᱠᱴᱤᱥ ᱵᱟᱲᱟᱭᱮᱫ ᱠᱚ ᱦᱟᱸᱜ ᱦᱩᱸ᱾
ᱦᱳᱭ ᱵᱟᱜᱮᱠᱚ ᱯᱮᱠᱴᱤᱥᱮᱫ ᱠᱟᱱ ᱜᱮᱭᱟ ᱟᱞᱮ ᱟᱛᱩ ᱨᱮᱦᱚᱸ ᱦᱩᱸ᱾
ᱟᱫᱚ ᱦᱟᱸᱜ ᱦᱤᱡᱩᱜ ᱠᱟᱱᱟ ᱦᱟᱸᱜ ᱜᱟᱛᱮᱜ ᱚᱠᱛᱚ ᱠᱚ ᱦᱟᱸᱜ ᱟᱫᱚ ᱩᱱᱫᱚ ᱦᱟᱸᱜᱼᱼ ᱡᱚᱛᱚ ᱦᱚᱲ ᱠᱚ ᱪᱷᱩᱴᱟᱹᱣ ᱠᱚᱜᱼᱟ ᱦᱟᱸᱜ ᱚᱱᱟ ᱥᱮᱫ ᱜᱮ ᱦᱟᱸᱜ ᱦᱩᱸ᱾ ᱟᱫᱚ ᱡᱟᱨ ᱡᱮᱢᱚᱱ ᱠᱟᱹᱣᱰᱤ ᱠᱚ ᱦᱟᱛᱟᱣᱟ ᱦᱩᱸ ᱩᱱᱫᱚ᱾
ᱦᱳᱭ ᱦᱳᱭ ᱟᱫᱚ ᱟᱢᱼᱼ ᱦᱩᱸ ᱟᱫᱚ ᱟᱢ ᱫᱚᱢ ᱠᱷᱮᱞ ᱜᱮᱭᱟᱢ ᱥᱮ ᱵᱟᱝ?
ᱦᱳᱭ ᱟᱹᱞᱤᱧ ᱦᱚᱸ ᱠᱷᱮᱞ ᱫᱚᱞᱤᱧ ᱠᱷᱮᱞ ᱜᱮᱭᱟ᱾
ᱦᱩᱸ᱾
ᱟᱫᱚ ᱦᱟᱸᱜ ᱱᱤᱭᱟᱹ ᱚᱠᱛᱚ ᱫᱚ ᱯᱨᱮᱠᱴᱤᱥ ᱜᱮ ᱦᱩᱭᱩᱜ ᱠᱟᱱᱟ᱾ᱱᱤᱭᱟᱹ ᱫᱚ ᱮᱠᱷᱚᱱᱚ ᱟᱹᱣᱨᱤ ᱛᱤᱭᱳᱜ ᱠᱚᱜᱼᱟ ᱦᱟᱸᱜ ᱠᱷᱮᱞ ᱚᱠᱛᱚ ᱫᱚ᱾ ᱟᱫᱚ ᱵᱟᱠᱚ ᱟᱲᱟᱜ ᱵᱟᱲᱟᱣ ᱠᱟᱜᱼᱟ ᱠᱷᱮᱞ ᱠᱚᱦᱚᱸ ᱜᱟᱛᱮ ᱠᱚᱦᱚᱸ᱾ ᱟᱫᱚ ᱟᱲᱟᱜ ᱞᱮᱠᱷᱟᱱ ᱠᱚ ᱦᱟᱸᱜ ᱩᱱ ᱫᱚ ᱪᱟᱞᱟᱣ ᱦᱩᱭᱩᱜᱼᱟ ᱵᱟᱨᱦᱮ ᱠᱚᱦᱚᱸ ᱠᱚ ᱦᱚᱦᱚᱭ ᱜᱮᱭᱟ ᱯᱷᱳᱱ ᱠᱚᱛᱮ ᱦᱚᱸ᱾ ᱥᱮ ᱜᱟᱛᱮ ᱠᱚ ᱢᱮᱱᱟᱜ ᱠᱚᱣᱟ ᱵᱟᱦᱨᱮ ᱵᱟᱦᱨᱮ ᱠᱚ ᱠᱚ᱾ ᱦᱮᱸ ᱵᱟᱨᱦᱮ ᱵᱟᱨᱨᱮ ᱠᱚᱦᱚᱸ ᱠᱚ ᱥᱟᱵ ᱵᱟᱲᱟᱭ ᱜᱮᱭᱟ ᱵᱚᱞᱮ ᱠᱷᱮᱞ ᱜᱟᱛᱮ ᱠᱚᱦᱚᱸ ᱟᱫᱚᱼᱼ ᱪᱟᱞᱟᱣ ᱦᱩᱭᱩᱜ ᱜᱮᱭᱟ᱾
ᱠᱷᱮᱞ ᱜᱚᱲᱚ ᱠᱚ ᱵᱚᱞᱮ᱾
ᱦᱳᱭ᱾ ᱟᱨ ᱢᱚᱴᱟᱢᱩᱴᱤ ᱦᱮᱸ᱾ ᱟᱹᱛᱩ ᱨᱮᱜᱮ ᱟᱹᱛᱩ ᱫᱚ ᱟᱹᱛᱩ ᱨᱮᱦᱚᱸ ᱯᱨᱮᱠᱴᱤᱥ ᱦᱩᱭᱩᱜ ᱜᱮᱭᱟ ᱢᱮᱱᱠᱷᱟᱱ ᱟᱹᱛᱩ ᱨᱮᱫᱚ ᱟᱞᱮ ᱱᱚᱰᱮ ᱡᱟᱦᱟᱸᱼᱼ ᱟᱹᱛᱩ ᱠᱟᱱ ᱛᱟᱞᱮᱭᱟ ᱟᱞᱮ ᱟᱹᱛᱩ ᱫᱚ᱾ ᱵᱟᱹᱱᱩᱜ ᱠᱚᱣᱟ ᱚᱱᱠᱟᱱ ᱠᱚᱲᱟᱠᱩ ᱵᱟᱹᱱᱩᱜ ᱠᱚᱣᱟ ᱡᱟᱦᱟᱸᱭ ᱠᱚ ᱜᱟᱛᱮᱜᱼᱟ ᱵᱚᱞᱮ᱾ ᱯᱨᱮᱠᱴᱤᱥ ᱜᱚᱲᱚᱢ ᱟᱢᱟᱠᱚ ᱥᱮ ᱡᱟᱦᱟᱱᱟᱜ ᱜᱚᱲᱚ ᱥᱚᱯᱚᱦᱚᱫ ᱠᱚ ᱮᱢᱚᱜᱼᱟ ᱵᱟᱹᱱᱩᱜ ᱠᱚᱣᱟ ᱚᱱᱠᱟᱱ ᱫᱚ᱾
ᱠᱷᱮᱞ ᱜᱚᱰᱟ ᱫᱚ ᱵᱟᱹᱱᱩᱜ ᱛᱟᱯᱮ ᱛᱮ?
ᱢᱮᱱᱟᱜ ᱜᱮᱭᱟ ᱢᱮᱱᱠᱷᱟᱱ ᱡᱚᱛᱚ ᱦᱚᱲ ᱱᱤᱡᱮ ᱱᱤᱡᱮ ᱠᱟᱹᱢᱤ ᱱᱚᱜᱼᱚᱭ ᱱᱤᱭᱟᱹ ᱚᱠᱛᱚ ᱫᱚᱼᱼ ᱵᱟᱹᱫᱽ ᱠᱷᱮᱛ ᱠᱚᱠᱚ ᱪᱟᱞᱟᱜ ᱠᱟᱱᱟ ᱟᱨ ᱵᱟᱨᱦᱮ ᱠᱟᱹᱢᱤ ᱠᱩ ᱠᱟᱹᱢᱤ ᱵᱟᱲᱟᱭ ᱜᱮᱭᱟ ᱥᱮ ᱠᱚᱲᱟ ᱠᱚᱫᱚ᱾ ᱟᱫᱚ ᱚᱱᱟᱛᱮ ᱱᱚᱣᱟ ᱜᱟᱛᱮᱜ ᱠᱚᱫᱚ ᱠᱚ ᱵᱟᱹᱜᱤ ᱵᱟᱲᱟ ᱟᱠᱟᱜ-ᱟ᱾
ᱦᱳᱭ ᱦᱳᱭ ᱟᱨ ᱛᱮᱦᱮᱧ ᱜᱟᱯᱟ ᱧᱮᱞᱚᱜ ᱠᱟᱱᱟ ᱢᱟᱱᱮ ᱜᱤᱫᱽᱨᱟᱹ ᱠᱚᱦᱚᱸᱼᱼ ᱠᱷᱮᱞ ᱠᱚᱨᱮ ᱫᱚ ᱢᱚᱱᱚᱡᱳᱜᱽ ᱩᱱᱟᱹᱜ ᱫᱚ ᱵᱟᱝ ᱞᱟᱜᱟᱣ ᱟᱠᱚ ᱠᱟᱱᱟ᱾
ᱦᱳᱭ᱾
ᱛᱮᱦᱮᱧ ᱜᱟᱯᱟ ᱫᱚ ᱠᱟᱹᱢᱤᱭᱮᱫ ᱠᱟᱱ ᱜᱮᱭᱟ ᱠᱚ ᱥᱟᱱᱟᱢ ᱞᱮᱠᱟ ᱜᱮ ᱡᱟᱹᱥᱛᱤ ᱧᱚᱜ ᱜᱮ᱾ ᱚᱲᱟᱜ ᱠᱚᱨᱮ ᱱᱚᱛᱮᱼᱼ ᱟᱹᱛᱳ ᱠᱚᱨᱮ ᱠᱟᱹᱢᱤ ᱵᱟᱝᱠᱷᱟᱱ ᱦᱟᱱᱮ ᱵᱟᱦᱨᱮ ᱠᱟᱹᱢᱤ ᱠᱚ ᱪᱟᱞᱟᱜ ᱠᱟᱱᱟ᱾
ᱦᱩᱸ ᱦᱩᱸ ᱟᱵᱚ ᱦᱚᱲ ᱦᱚᱯᱚᱱ ᱫᱚ ᱠᱟᱹᱢᱤ ᱡᱚᱢ ᱦᱚᱲ ᱛᱚ᱾ ᱵᱟᱢ ᱠᱟᱹᱢᱤ ᱞᱮᱠᱷᱟᱱ ᱦᱚᱸ ᱵᱟᱝ ᱜᱟᱱᱚᱜᱼᱟ ᱟᱨ ᱱᱚᱣᱟ ᱜᱟᱼᱼ ᱛᱮ ᱟᱛᱮᱫ ᱫᱚ ᱟᱨ ᱛᱤᱱᱟᱹᱜ ᱜᱟᱱ ᱜᱮ ᱵᱟᱝ ᱠᱟᱹᱣᱰᱤ ᱫᱚᱢ ᱾ ᱪᱟᱥ ᱫᱟᱲᱮᱭᱟᱜᱼᱟ ᱟᱢ?
ᱦᱩᱸ ᱦᱩᱸ ᱟᱨ ᱛᱤᱱᱟᱹᱜ ᱫᱤᱱ ᱠᱷᱮᱞ ᱫᱚ ᱢᱮᱱᱠᱷᱟᱱ ᱠᱟᱹᱢᱤ ᱛᱚ ᱞᱟᱹᱠᱼᱼ ᱛᱤ ᱠᱟᱱ ᱜᱮᱭᱟ ᱵᱟᱦᱮᱢ ᱪᱟᱞᱟᱜ ᱨᱮᱦᱚᱸᱼᱼ ᱠᱟᱹᱣᱰᱤ ᱪᱷᱟᱲᱟ ᱪᱮᱫ ᱜᱮ ᱡᱟᱦᱟᱱᱟᱜ ᱦᱚᱸ ᱵᱟᱢ ᱠᱤᱨᱤᱧ ᱫᱟᱲᱮᱭᱟᱜᱼᱟ ᱡᱚᱢ ᱦᱚᱸ ᱵᱟᱢ ᱡᱚᱢ ᱫᱟᱲᱮᱭᱟᱜᱼᱟ᱾ ᱪᱟᱞᱟᱣ ᱦᱚᱸ ᱵᱟᱢ ᱪᱟᱞᱟᱣ ᱫᱟᱲᱮᱭᱟᱜᱼᱟ ᱡᱟᱦᱟᱸ ᱛᱮ᱾
ᱦᱳᱭ ᱟᱫᱚ ᱦᱟᱸᱜ ᱟᱵᱚ ᱱᱚᱣᱟᱼᱼ ᱧᱮᱞᱚᱜ ᱠᱟᱱᱟ ᱛᱤᱦᱤᱧ ᱜᱟᱯᱟ ᱚᱠᱛᱚ ᱫᱚ ᱠᱷᱮᱞ ᱜᱟᱛᱮ ᱠᱚᱫᱚ ᱟᱫᱚ ᱦᱟᱸᱜ ᱟᱹᱰᱤ ᱞᱟᱦᱟ ᱛᱮᱫᱚ ᱟᱹᱰᱤ ᱞᱟᱦᱟ ᱥᱮᱱ ᱫᱚ ᱵᱟᱵᱚᱱᱼᱼ ᱛᱟᱲᱟᱢ ᱫᱟᱲᱮᱭᱟᱜ-ᱟ ᱾ ᱵᱟᱠᱚ ᱛᱟᱲᱟᱢ ᱦᱚᱪᱚ ᱵᱚᱱᱟ ᱫᱤᱠᱩ ᱯᱩᱥᱤ ᱠᱚᱦᱚᱸ ᱵᱚᱞᱮ ᱾
ᱵᱟᱠᱚ ᱛᱟᱲᱟᱢ ᱚᱪᱚ ᱟᱵᱚᱱᱟ ᱾
ᱦᱳᱭ ᱚᱱᱟ ᱚᱱᱛᱮ ᱫᱚ ᱦᱟᱸᱜ ᱚᱱᱟᱠᱩ ᱡᱟᱦᱟᱸᱠᱩ ᱦᱟᱛᱟᱣ ᱠᱚᱜᱮᱭᱟ ᱠᱚ ᱵᱷᱟᱹᱜᱤ ᱵᱷᱟᱹᱜᱤ ᱡᱟᱭᱜᱟ ᱠᱚᱨᱮ ᱾ ᱩᱱᱠᱩ ᱠᱚ ᱜᱤᱫᱽᱨᱟᱹ ᱠᱩ ᱾ ᱟᱫᱚ ᱩᱱ ᱫᱚ ᱦᱟᱸᱜ ᱩᱱᱠᱩ ᱫᱚ ᱟᱠᱣᱟᱜ ᱯᱩᱭᱥᱟ ᱛᱮᱠᱚ ᱦᱟᱛᱟᱣ ᱠᱚᱣᱟ ᱾ ᱟᱫᱚ ᱟᱵᱚ ᱫᱚ ᱩᱱᱟᱹᱜ ᱫᱚ ᱴᱟᱠᱟ ᱥᱮ ᱩᱱᱟᱹᱜ ᱜᱟᱱ ᱠᱟᱹᱣᱰᱤ ᱫᱚ ᱚᱠᱟ ᱨᱮᱵᱚᱱ ᱧᱟᱢᱟ ᱵᱚᱱ ᱮᱢ ᱫᱟᱲᱮ ᱟᱠᱚᱣᱟ ᱾ ᱚᱱᱟ ᱦᱚᱛᱮᱜ ᱛᱮ ᱵᱚᱞᱮ ᱱᱚᱜ-ᱚᱭ ᱡᱟᱜᱮ ᱠᱟᱹᱴᱤᱡ ᱠᱟᱹᱴᱤᱡ ᱠᱷᱮᱞ ᱠᱚ ᱦᱩᱭ ᱵᱟᱲᱟᱜ ᱜᱮ ᱚᱱᱟ ᱠᱚᱨᱮ ᱜᱮ ᱠᱷᱮᱞ ᱵᱟᱲᱟ ᱦᱩᱭᱩᱜ ᱜᱮᱭᱟ ᱾
ᱟᱪᱪᱷᱟ ᱾
ᱢᱚᱱ ᱨᱟᱹᱥᱠᱟᱹ ᱦᱚᱸ ᱨᱟᱹᱥᱠᱟᱹ ᱵᱩᱡᱩᱜ-ᱟ ᱪᱤᱨᱜᱟᱹᱞ ᱧᱚᱜ ᱜᱮ ᱵᱩᱡᱩᱜ-ᱟ ᱛᱷᱚᱲᱟ ᱾
ᱱᱚᱣᱟ ᱫᱚ ᱚᱱᱠᱟ ᱚᱱᱟ ᱯᱩᱭᱥᱟᱹ ᱠᱷᱮᱞ ᱜᱮ ᱥᱮ ᱡᱟᱦᱟᱱᱟᱜ ᱢᱮᱨᱚᱢ ᱵᱷᱤ ᱰᱤ ᱠᱩᱠᱩ ᱥᱮ ᱥᱤᱢ ᱠᱚᱠᱚ ᱟᱲᱟᱜ ᱠᱚᱣᱟ?
ᱢᱮᱱᱟᱜ-ᱟ ᱦᱟᱸᱜ ᱚᱱᱠᱟ ᱯᱩᱭᱥᱟᱹ ᱠᱷᱮᱞ ᱦᱚᱸ ᱪᱟᱞᱟᱣ ᱦᱩᱭᱩᱜ ᱜᱮᱭᱟ, ᱢᱮᱱᱠᱷᱟᱱ ᱟᱨᱚ ᱱᱚᱣᱟ ᱟᱞᱮ ᱱᱚᱣᱟ ᱴᱚᱴᱷᱟ ᱠᱚᱨᱮ ᱫᱚ ᱦᱟᱸᱜ ᱢᱮᱨᱚᱢ ᱵᱷᱤᱰᱤᱭᱟᱜ ᱜᱟᱹᱛᱤ ᱫᱚ ᱵᱟᱠᱚ ᱟᱲᱟᱜ ᱜᱮᱭᱟ ᱚᱱᱟ ᱫᱚ ᱾ ᱢᱮᱱᱠᱷᱟᱱ ᱥᱩᱠᱨᱤ ᱜᱟᱹᱛᱤ ᱠᱚ ᱟᱲᱟᱜ ᱜᱮᱭᱟ ᱥᱩᱠᱨᱤ ᱥᱤᱢ ᱟᱫᱚ ᱚᱱᱟ ᱦᱟᱜ ᱥᱩᱠᱨᱤ ᱥᱤᱢ ᱜᱟᱹᱛᱤ ᱠᱚᱦᱚᱸ ᱪᱟᱞᱟᱣ ᱦᱩᱭᱩᱜ ᱜᱮᱭᱟ ᱾ ᱟᱛᱩ ᱠᱚᱨᱮᱱ ᱠᱚᱲᱟ ᱢᱮᱱᱟᱜ ᱠᱚᱣᱟ ᱠᱤᱪᱷᱩᱴᱟᱜ ᱡᱟᱦᱟᱸᱭ ᱠᱚ ᱫᱚ ᱜᱟᱹᱛᱤ ᱠᱩ ᱥᱟᱣ ᱵᱟᱠᱚ ᱢᱮᱱ ᱟᱠᱚ ᱡᱮ ᱵᱟᱝ ᱜᱟᱛᱤ ᱞᱮᱱ ᱢᱟᱱᱮ ᱠᱷᱮᱞ ᱞᱮᱱ ᱜᱮᱵᱚᱱ ᱾ ᱟᱵᱚ ᱟᱛᱹᱩ ᱠᱷᱚᱱ ᱢᱤᱫᱴᱮᱱ ᱫᱚᱦᱚ ᱞᱮᱠᱷᱟᱱ ᱵᱷᱟᱞᱤ ᱦᱩᱭ ᱠᱚᱜ-ᱟ ᱾ ᱟᱫᱚ ᱵᱟᱢ ᱜᱟᱛᱤ ᱜᱚᱲᱚ ᱟᱠᱚ ᱠᱷᱟᱱ ᱩᱱᱠᱩ ᱦᱚᱸ ᱚᱱᱛᱮ ᱫᱚ ᱦᱟᱸᱜ ᱢᱚᱱ ᱠᱚ ᱟᱥᱠᱮᱛᱚᱜ ᱛᱟᱠᱚᱣᱟ ᱾
ᱚᱸᱻ
ᱚᱱᱟ ᱦᱚᱛᱮᱜ ᱛᱮ ᱟᱯᱮ ᱚᱱᱟ ᱟᱹᱛᱩ ᱠᱚ ᱟᱯᱮ ᱟᱹᱛᱩ ᱠᱚᱨᱮ ᱫᱚ ᱦᱟᱸᱜ ᱚᱠᱟ ᱞᱮᱠᱟ ᱢᱮᱱᱟᱜ ᱠᱚᱣᱟ ᱥᱮ ᱵᱟᱹᱱᱩᱜ ᱠᱚᱣᱟ ᱦᱟᱸᱜ ᱚᱱᱠᱟᱱ ᱜᱤᱫᱽᱨᱟᱹ ᱫᱚ ᱦᱟᱸᱜ ᱾
ᱦᱳᱭ ᱢᱮᱱᱟᱜ ᱠᱚ ᱜᱮᱭᱟ ᱾ ᱟᱨ ᱠᱟᱹᱡ ᱜᱤᱫᱽᱨᱟᱹ ᱫᱚ ᱵᱟᱨᱦᱮ ᱠᱚᱨᱮ ᱠᱚ ᱛᱟᱦᱮᱱ ᱜᱮᱭᱟ, ᱵᱟᱨᱦᱮ ᱨᱮᱠᱚ ᱠᱷᱮᱞᱳᱰ ᱵᱟᱲᱟᱭ ᱜᱮᱭᱟ ᱾ ᱟᱫᱚ ᱩᱱᱠᱩ ᱠᱚᱫᱚ ᱵᱚᱨᱟᱵᱚᱨ ᱢᱟᱱᱮ ᱯᱨᱚᱛᱛᱮᱠ ᱫᱤᱱ ᱜᱮᱠᱚ ᱠᱷᱮᱞ ᱜᱮᱭᱟ ᱛᱚ ᱩᱱᱠᱩ ᱠᱚᱫᱚ ᱵᱟᱭᱨᱮ ᱱᱚᱜ-ᱚᱭ ᱠᱷᱮᱞ ᱠᱩ ᱦᱩᱭᱩᱜ ᱜᱮᱭᱟ ᱾ ᱢᱟᱱᱮ ᱡᱟᱹᱥᱛᱤ ᱠᱚ ᱪᱟᱞᱟᱜ ᱜᱮᱭᱟ ᱠᱚ ᱩᱱᱠᱩ ᱠᱚᱫᱚ ᱾ ᱟᱫᱚ ᱩᱱᱠᱩ ᱠᱚᱫᱚ ᱱᱚᱸᱜ-ᱚᱭ ᱠᱟᱹᱣᱰᱤ ᱠᱚᱦᱚᱸ ᱠᱟᱹᱣᱰᱤ ᱪᱷᱟᱲᱟ ᱵᱟᱝᱠᱚ ᱪᱟᱞᱟᱜ-ᱟ ᱩᱱᱠᱩ ᱠᱚᱫᱚ ᱾
ᱦᱮᱸ ᱟᱫᱚ ᱦᱟᱸᱜ ᱡᱟᱦᱟᱢ ᱜᱟᱛᱮᱜ ᱠᱟᱱᱟᱢ ᱟᱫᱚ ᱚᱱᱟ ᱟᱢᱟᱜ ᱱᱤᱡᱮᱨ ᱟᱢ ᱦᱚᱲᱢᱚ ᱞᱟᱸᱜᱟ ᱦᱚᱲᱢᱚ ᱫᱟᱲᱤ ᱡᱳᱨ ᱠᱟᱛᱮᱢ ᱜᱟᱛᱮᱜ ᱠᱟᱱᱟ ᱾ ᱟᱫᱚ ᱡᱟᱦᱟᱱᱟᱜ ᱚᱥᱩᱵᱤᱫᱷᱟ ᱡᱟᱦᱟᱱᱟᱜ ᱦᱩᱭ ᱞᱮᱱᱠᱷᱟᱱ, ᱟᱫᱚ ᱚᱱᱟ ᱨᱮᱱᱟᱜ ᱦᱚᱸ ᱡᱩᱫᱤ ᱟᱢ ᱱᱤᱡᱮᱛᱮ ᱵᱟᱢ ᱩᱰᱩᱜ ᱫᱟᱲᱮᱭᱟᱜ-ᱟ ᱟᱫᱚ ᱪᱤᱠᱟᱛᱮ ᱦᱩᱭᱩᱜ-ᱟ ᱚᱱᱟ ᱦᱚᱸ ᱾ ᱟᱫᱚ ᱚᱱᱟ ᱠᱟᱹᱣᱰᱤ ᱫᱚ ᱜᱮᱭᱟ ᱾
ᱟᱨ ᱵᱟᱦᱨᱮ ᱦᱚᱲ ᱫᱚ ᱛᱤᱱᱟᱹᱜ ᱮ ᱧᱮᱞ ᱢᱮᱭᱟᱭ ᱾
ᱦᱳᱭ ᱦᱳᱭ ᱵᱟᱨᱦᱮ ᱦᱚᱲ ᱫᱚ ᱟᱨ ᱟᱨ ᱱᱚᱜ-ᱚ ᱱᱚᱝᱠᱟ ᱵᱟᱦᱨᱮ ᱠᱚᱨᱮ ᱵᱚᱱ ᱫᱟᱬᱟᱱᱟ ᱟᱫᱚ ᱚᱲᱟᱜ ᱨᱮᱱ ᱦᱚᱲ ᱦᱚᱸ ᱛᱷᱚᱲᱟ ᱦᱚᱸ ᱡᱩᱫᱤ ᱟᱨᱡᱟᱣ ᱠᱟᱛᱮᱫ ᱵᱟᱢ ᱟᱹᱜᱩᱭᱟ ᱪᱟᱞᱟᱜ ᱠᱟᱱᱟᱢ ᱠᱟᱹᱢᱤ ᱵᱟᱹᱜᱤ ᱠᱟᱛᱮᱫ ᱚᱲᱟᱜ ᱠᱷᱚᱱ ᱚᱲᱟᱜ ᱠᱟᱹᱢᱤ ᱠᱚ, ᱟᱫᱚ ᱟᱨ ᱚᱲᱟᱜ ᱨᱮᱱ ᱦᱚᱲ ᱦᱚᱸᱠᱚ ᱮᱜᱮᱨ ᱜᱮᱭᱟ ᱩᱱᱫᱚ ᱾
ᱦᱳᱭ ᱾ ᱟᱪᱪᱷᱟ ᱢᱟ ᱱᱤᱭᱟᱹ ᱜᱷᱟᱹᱲᱤᱡ ᱫᱚ ᱱᱤᱝᱠᱟ ᱜᱮ ᱦᱟᱸᱜ ᱾
ᱟᱨᱚ ᱯᱚᱨᱮ ᱞᱟᱝ ᱜᱟᱞᱚᱪᱟ ᱦᱟᱸᱜ ᱚᱱᱠᱟ ᱜᱮ ᱢᱟ ᱾ ᱦᱳᱭ ᱦᱳᱭ ᱢᱟ ᱾